ᱦᱮᱞᱳ᱾
ᱦᱳᱭ ᱜᱚᱢᱠᱮ ᱡᱚᱦᱟᱨ ᱜᱮ ᱾
ᱦᱮᱸ ᱡᱚᱦᱟᱨ ᱜᱮ ᱡᱚᱦᱟᱨ ᱜᱮ ᱾
ᱢᱮᱱᱮᱜ ᱟᱞᱤᱧ ᱨᱚᱲ ᱠᱚ ᱢᱚᱸᱡᱽ ᱥᱟᱺᱦᱤᱡ ᱟᱸᱡᱚᱢᱚᱜ ᱠᱟᱱᱟ ᱛᱚ?
ᱦᱳᱭ ᱦᱳᱭ ᱟᱸᱡᱚᱢᱚᱜ ᱠᱟᱱ ᱜᱮᱭᱟ ᱾ ᱟᱪᱪᱷᱟ ᱜᱚᱢᱠᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫ-ᱟ?
ᱪᱮᱫ ᱦᱚᱸ ᱵᱟᱝ ᱦᱟᱸᱜ ᱚᱱᱠᱟ ᱫᱚ ᱱᱚᱜᱼᱚᱭ ᱱᱤᱛᱚᱜ ᱜᱮ ᱦᱩᱛᱩᱢ ᱵᱟᱲᱟ ᱠᱟᱛᱮᱜ, ᱚᱲᱟᱜ ᱥᱮᱫ ᱨᱮᱞᱤᱧ ᱵᱚᱞᱚ ᱠᱟᱱᱟ ᱾ ᱚᱝᱠᱟ ᱫᱚ ᱠᱟᱹᱢᱤ ᱫᱚ ᱦᱟᱸᱜ ᱪᱮᱫ ᱦᱚᱸ ᱵᱟᱝᱞᱤᱧ ᱠᱟᱹᱢᱤ ᱠᱟᱱᱟ ᱾
ᱚ ᱛᱟᱦᱚᱞᱮ ᱪᱟ-ᱱᱟᱥᱛᱟ ᱠᱚᱫᱚ ᱦᱩᱭ ᱱᱟᱥᱮ ᱟᱹᱣᱨᱤ?
ᱚᱱᱟ ᱠᱚᱫᱚ ᱦᱟᱸᱜ ᱟᱣᱨᱤ ᱦᱩᱭᱩᱜᱼᱟ ᱛᱚ ᱟᱹᱞᱤᱧ ᱫᱚ ᱞᱟᱹᱭ ᱞᱮᱠᱷᱟᱱ ᱪᱟ ᱠᱚᱫᱚ ᱵᱟᱹᱞᱤᱧ ᱧᱟ ᱧᱩ ᱵᱟᱲᱟᱭᱟ ᱛᱚ, ᱟᱫᱚ ᱚᱱᱟ ᱤᱫᱤ ᱠᱟᱛᱮᱫ ᱮᱠᱮ ᱵᱟᱨᱮ ᱟᱹᱞᱤᱧ ᱫᱚ ᱫᱟᱜ ᱢᱟᱰᱤ ᱞᱤᱧ ᱧᱩᱭᱟ᱾
ᱟᱪᱪᱷᱟ ᱪᱷᱟ ᱱᱟᱯᱟᱭ ᱠᱟᱛᱷᱟ ᱾
ᱦᱳᱭ ᱟᱨ ᱟᱹᱵᱤᱱ ᱫᱚ
ᱟᱹᱞᱤᱧ ᱦᱚ ᱳ ᱦᱮᱸ ᱛᱮᱦᱮᱧ ᱫᱚ ᱦᱟᱸᱜ ᱠᱟᱹᱴᱤᱡ ᱞᱮᱴ ᱧᱚᱜ ᱠᱟᱛᱮ ᱞᱤᱧ ᱡᱟᱹᱯᱤᱫ ᱞᱤᱧ ᱡᱟᱹᱯᱤᱫ ᱠᱷᱚᱱ-ᱞᱤᱧ ᱵᱮᱨᱮᱫ ᱞᱮᱱᱟ ᱦᱚᱞᱟ ᱠᱟᱹᱴᱤᱡ ᱮ ᱯᱟᱲᱦᱟᱣ ᱵᱟᱲᱟ ᱦᱩᱭᱩᱜ ᱠᱟᱱ ᱛᱟᱦᱮᱸᱱᱟ ᱛᱚ ᱠᱟᱹᱴᱤᱡ ᱠᱟᱹᱢᱤ ᱠᱚ ᱮᱢ ᱞᱮᱫ ᱛᱟᱦᱮᱸᱱᱟ ᱯᱮᱠᱴᱤᱠᱮᱞ ᱨᱮᱱᱟᱜ ᱟᱫᱚ ᱚᱱᱟᱜᱮ ᱦᱟᱸᱜ ᱮ ᱵᱟᱨᱚᱴᱟ ᱫᱟᱹᱨᱤᱡ ᱵᱮᱸᱜᱮᱫ ᱦᱩᱭ ᱞᱮᱱᱟ, ᱟᱫᱚ ᱦᱟᱸᱜ ᱱᱚᱜᱼᱚᱭ ᱠᱷᱟᱱᱮᱠ ᱢᱟᱲᱟᱝ ᱞᱤᱧ ᱵᱮᱨᱮᱫ ᱠᱟᱱᱟ ᱥᱟᱲᱮ ᱥᱟᱛᱴᱟ ᱥᱮᱫ ᱦᱟᱸᱜ, ᱟᱫᱚ ᱦᱟᱸᱜ ᱵᱮᱨᱟᱥ ᱵᱟᱲᱟᱜ ᱠᱟᱱ ᱛᱟᱦᱮᱱᱟᱞᱤᱧ ᱦᱟᱸᱜ᱾
ᱦᱳᱭ ᱦᱳᱭ, ᱟᱫᱚ ᱢᱮᱱᱮᱜ ᱟᱞᱤᱧ ᱡᱟᱦᱟᱸ ᱪᱮᱛᱟᱱ ᱠᱷᱚᱱ ᱡᱟᱦᱟᱸ ᱚᱠᱛᱚ ᱠᱚ ᱮᱢ ᱟᱠᱟᱫ ᱞᱟᱝᱟ ᱚᱱᱟ ᱚᱠᱛᱚ ᱛᱚ ᱢᱩᱫᱽ ᱨᱮᱜᱮ ᱢᱤᱫᱴᱟᱝ ᱱᱟᱯᱟᱭ ᱧᱚᱜ ᱥᱟᱛᱟᱢ ᱵᱟᱪᱷᱟᱣ ᱠᱟᱛᱮ ᱜᱟᱞᱚᱪ ᱞᱮᱠᱷᱟᱱ ᱫᱚ ᱪᱮᱫ ᱞᱮᱠᱟ ᱜᱟᱱ ᱠᱚᱜᱼᱟ?
ᱦᱚ ᱚᱱᱟ ᱫᱚ ᱟᱹᱰᱤᱴᱟ ᱜᱮ ᱱᱟᱯᱟᱭᱚᱜᱼᱟ ᱟᱫᱚ ᱦᱟᱸᱜ ᱾ ᱟᱹᱞᱤᱧ ᱫᱚ ᱦᱟᱸᱜ ᱱᱤᱛᱚᱜ ᱫᱚ ᱥᱟᱛᱟᱢ ᱫᱚ ᱦᱟᱸᱜ ᱱᱤᱛᱚᱜ ᱞᱤᱧ ᱧᱮᱞ ᱮᱫᱟ ᱡᱮ ᱩᱸ ᱪᱟᱥᱵᱟᱥ ᱛᱚ ᱥᱮᱴᱮᱨ ᱦᱤᱡᱩᱜ ᱠᱟᱱ ᱛᱟᱵᱚᱱᱟ ᱟᱫᱚ ᱪᱟᱥᱵᱟᱥ ᱤᱫᱤ ᱠᱟᱛᱮᱫ ᱚᱱᱟ ᱥᱟᱛᱟᱢ ᱜᱮ ᱠᱟᱴᱤᱡᱞᱟᱝ ᱜᱟᱯᱟᱞᱢᱟᱨᱟᱣ ᱞᱮᱱᱠᱷᱟᱱ ᱪᱮᱫᱞᱮᱠᱟ ᱜᱟᱱ ᱠᱚᱜᱼᱟ?
ᱦᱳᱭ ᱦᱳᱭ ᱟᱹᱰᱤ ᱡᱚᱛᱷᱟᱛ ᱠᱟᱛᱷᱟ ᱵᱮᱱ ᱨᱚᱲ ᱦᱚᱪᱚ ᱠᱟᱜᱼᱟ ᱾
ᱮᱠᱫᱚᱢ ᱮᱠᱫᱚᱢ ᱛᱟᱞᱦᱮ ᱜᱚᱝᱠᱮ ᱟᱯᱮ ᱥᱮᱫ ᱱᱚᱝᱠᱟ ᱢᱟᱱᱮ ᱦᱟᱸᱜ ᱮᱨ ᱛᱚᱞᱟ ᱠᱚᱫᱚ ᱦᱟᱸᱜ ᱛᱤᱱᱟᱹᱜ ᱜᱟᱱ ᱦᱩᱭ ᱦᱩᱭ ᱟᱠᱟᱱᱟ?
ᱦᱮᱸ ᱟᱞᱮ ᱥᱮᱱ ᱦᱟᱸᱜ ᱚᱱᱠᱟ ᱫᱚ ᱾ ᱮᱨ ᱛᱚᱞᱟ ᱠᱚᱫᱚ ᱦᱩᱭ ᱜᱚᱫ ᱟᱠᱟᱱ ᱜᱮᱭᱟ ᱛᱚᱵᱮ, ᱩᱱᱟᱹᱜ ᱩᱱᱟᱹᱜ ᱵᱟᱭ ᱫᱟᱜ ᱡᱟᱲᱤᱭ ᱟᱠᱟᱫ ᱠᱷᱟᱹᱛᱤᱨ ᱛᱮ ᱦᱟᱸᱜ ᱾ ᱛᱚᱞᱟ ᱫᱚ ᱠᱟᱹᱴᱤᱡ ᱠᱟᱹᱴᱤᱡ ᱜᱮ ᱢᱮᱱᱟᱜᱼᱟ ᱢᱟᱱᱮ ᱫᱚᱢᱮ ᱫᱚ ᱵᱟᱭ ᱦᱟᱨᱟ ᱜᱚᱫ ᱟᱠᱟᱱᱟ ᱾
ᱢᱤᱪᱷᱮ ᱜᱮᱭᱟ
ᱟᱨ ᱟᱯᱮ ᱥᱮᱡ ᱫᱚ ᱚᱠᱟᱮᱠᱟ?
ᱟᱞᱮ ᱥᱮᱫ ᱦᱚᱸ ᱚᱱᱠᱟᱜᱮ ᱦᱮᱸ ᱢᱟᱱᱮ ᱠᱤᱪᱷᱩ ᱜᱟᱱ ᱫᱚ ᱦᱟᱸᱜ ᱢᱟᱲᱟᱝ ᱧᱚᱜ ᱛᱮᱠᱚ ᱛᱚᱞᱟ ᱵᱟᱲᱟ ᱞᱮᱫᱟ ᱟᱫᱚ ᱦᱟᱸᱜ ᱩᱱᱠᱩ ᱦᱟᱸᱜ ᱢᱟᱱᱮ ᱫᱚᱢᱮ ᱥᱤᱛᱩᱝ ᱠᱷᱟ ᱠᱷᱟᱹᱛᱤᱨ ᱛᱮ ᱚᱱᱟ ᱛᱚᱞᱟ ᱠᱚᱦᱟᱸᱜ ᱵᱟᱭ ᱚᱢᱚᱱ ᱟᱠᱟᱱᱟ ᱟᱫᱚ ᱱᱤᱛ, ᱱᱤᱛᱚᱜ ᱠᱚ ᱠᱤᱪᱷᱩᱩᱜᱟᱱ ᱫᱚᱠᱚ ᱛᱚᱞᱟ ᱵᱟᱲᱟᱭᱮᱫᱼᱟ ᱾
ᱚ ᱚ ᱚ ᱟᱪᱪᱷᱟ ᱜᱚᱝᱠᱮ ᱮᱸᱜ ᱚᱱᱠᱟ ᱟᱭᱢᱟ ᱴᱚᱴᱷᱟ ᱠᱚᱨᱮ ᱧᱮᱞ ᱦᱩᱭ ᱟᱠᱟᱱᱟ, ᱛᱚᱞᱟᱭ ᱚᱠᱛᱚ ᱡᱟᱦᱟᱸ ᱦᱟᱸᱜ ᱟᱭᱢᱟ ᱦᱚᱲ ᱜᱮ ᱥᱟᱨ ᱠᱚ ᱮᱢᱟᱜ ᱜᱮᱭᱟ ᱟᱨ ᱟᱭᱢᱟ ᱦᱚᱲ ᱜᱮ ᱜᱩᱨᱤᱡ ᱠᱚ ᱮᱢᱟᱜ ᱜᱮᱭᱟ ᱟᱫᱚ ᱚᱱᱟ ᱜᱮ ᱟᱯᱮ ᱥᱮᱱ ᱫᱚ ᱚᱠᱟ ᱞᱮᱠᱟ ᱯᱮ ᱮᱢᱟᱜ ᱜᱮᱭᱟ?
ᱟᱞᱮ ᱥᱮᱱ ᱫᱚ ᱦᱟᱸᱜ ᱜᱩᱨᱤᱡ ᱜᱮᱞᱮ ᱮᱢᱟᱜ-ᱟ ᱥᱟᱨ ᱫᱚ ᱦᱟᱸᱜ ᱵᱟᱞᱮ ᱮᱢᱟᱜ-ᱟ ᱥᱟᱨ ᱫᱚ ᱮᱭ ᱠᱟᱨᱚᱱ ᱛᱮᱠᱚ ᱢᱟ ᱡᱟᱛᱮᱻ ᱞᱟᱹᱭ ᱫᱟᱠᱚ ᱡᱮ ᱞᱚᱜᱚᱱ ᱧᱚᱜ ᱛᱚᱞᱟ ᱠᱚ ᱦᱟᱨᱟᱜ ᱢᱟ ᱟᱞᱮ ᱫᱚ ᱵᱚᱨᱪᱚᱝ ᱦᱟᱸᱜ ᱢᱟᱱᱮ ᱛᱚᱞᱟ ᱚᱢᱚᱱ ᱠᱟᱛᱮᱫ ᱡᱚᱠᱷᱚᱱ ᱠᱟᱹᱴᱤᱡ ᱠᱟᱹᱴᱤᱡ ᱛᱟᱦᱮᱱᱟ ᱛᱚᱠᱷᱚᱱ ᱦᱟᱸᱜ ᱤᱭᱩᱨᱤᱭᱟᱹ ᱥᱮ ᱫᱚᱥ ᱪᱷᱟᱵᱤᱥᱜ ᱦᱟᱸᱜ ᱞᱮ ᱮᱢᱟᱜᱼᱟ ᱢᱟᱱᱮ ᱚᱱᱟ ᱫᱚ ᱢᱟᱱᱮ ᱞᱚᱜᱚᱱ ᱧᱚᱜ ᱦᱟᱨᱟᱜ ᱞᱟᱹᱜᱤᱫ ᱛᱮ ᱟᱨ ᱡᱷᱟᱲ ᱠᱚ ᱠᱟᱹᱴᱤᱡ ᱢᱚᱴᱟᱜ ᱧᱚᱜ ᱞᱟᱹᱜᱤᱫ ᱛᱮ ᱾
ᱦᱮᱸ ᱦᱩᱸ ᱾ ᱟᱹᱰᱤ ᱡᱚᱛᱷᱟᱛ ᱠᱟᱛᱷᱟ ᱟᱨ ᱛᱟᱞᱦᱮ ᱚᱱᱠᱟ ᱫᱚ ᱟᱹᱞᱤᱧ ᱟᱹᱞᱤᱧᱟᱜ ᱵᱟᱲᱟᱭ ᱛᱮ ᱡᱟᱦᱟᱸ ᱛᱤᱱᱟᱹᱜ ᱞᱤᱧ ᱵᱟᱲᱟᱭᱟ ᱚᱱᱠᱟ ᱫᱚ ᱩᱸ ᱛᱚᱞᱟ ᱨᱮᱫᱚ ᱚᱱᱠᱟ ᱢᱟᱱᱮ ᱜᱩᱨᱤᱡ, ᱮᱢ ᱠᱟᱛᱮᱜ ᱡᱟᱦᱟᱸ ᱛᱚᱞᱟ ᱦᱟᱨᱟᱜ ᱟᱥᱮ ᱚᱱᱮ ᱚᱱᱟᱜᱮ ᱟᱹᱰᱤ ᱵᱷᱟᱹᱜᱤ ᱦᱩᱭᱩᱜ ᱞᱟᱹᱜᱤᱫ ᱾ ᱟᱹᱞᱤᱧᱟᱜ ᱢᱚᱱᱮ ᱛᱮᱞᱤᱧ ᱵᱩᱡᱷᱟᱹᱣ ᱟᱠᱟᱜᱼᱟ ᱾
ᱟᱹᱰᱤ ᱢᱟᱱᱮ ᱚᱱᱟ ᱫᱚ ᱦᱟᱸᱜ ᱪᱮᱫ ᱞᱮᱠᱟ ᱦᱮᱸᱫᱮ ᱦᱮᱸᱫᱮ ᱧᱚᱜ ᱵᱷᱟᱵᱽ ᱧᱮᱞᱚᱜᱼᱟ ᱟᱹᱰᱤ ᱢᱚᱡᱽ ᱧᱮᱞᱚᱜᱼᱟ ᱧᱮᱞ ᱛᱮᱦᱚᱸ ᱾ ᱟᱨ ᱢᱟᱱᱮ ᱦᱩᱭ ᱦᱚᱸ ᱠᱟᱹᱴᱤᱡ ᱚᱱᱟ ᱥᱚᱠᱛᱚ ᱧᱚᱜ ᱛᱟᱦᱮᱱᱟ ᱚᱱᱟ ᱫᱚ ᱟᱨ ᱡᱟᱦᱟᱸ ᱥᱟᱨ ᱛᱮᱵᱮᱱ ᱮᱢᱟ ᱥᱮ ᱚᱱᱟ ᱫᱚ ᱢᱟᱱᱮ ᱞᱚᱜᱚᱱ ᱧᱚᱜ ᱦᱟᱨᱟᱜᱼᱟ ᱛᱚ ᱩᱱᱟᱹᱜ ᱥᱚᱠᱛᱚ ᱥᱟᱹᱦᱤᱡ ᱫᱚ‌ ᱦᱟᱸᱜ ᱵᱟᱭ ᱫᱟᱨᱮᱜᱼᱟ ᱾
ᱦᱳᱭ ᱦᱳᱭ ᱟᱫᱚ ᱛᱟᱦᱚᱞᱮ ᱜᱚᱝᱠᱮ ᱱᱚᱣᱟ, ᱦᱩᱲᱩ ᱨᱚᱦᱚᱭ ᱥᱮ ᱦᱩᱲᱩ ᱪᱟᱥᱵᱟᱥ ᱤᱫᱤ ᱠᱟᱛᱮᱫ ᱫᱚ ᱟᱵᱮᱱᱟᱜ ᱫᱚ ᱦᱟᱸᱜ ᱚᱱᱠᱟ ᱫᱚ ᱛᱤᱱᱟᱹᱜ ᱴᱟ ᱵᱟᱲᱟᱭ ᱢᱮᱱᱟᱜ ᱟᱠᱟᱫ ᱛᱟᱵᱤᱱᱟ?
ᱵᱟᱲᱟᱭ ᱫᱚ ᱦᱟᱸᱜ ᱩᱱᱟᱹᱜᱴᱟ ᱫᱚ ᱵᱟᱹᱱᱩᱜ ᱠᱟᱫᱟ ᱟᱹᱞᱤᱧ ᱫᱚ ᱦᱟᱸᱜ ᱢᱟᱱᱮ ᱩᱱᱟᱹᱜ ᱫᱚ ᱦᱟᱸᱜ ᱚᱲᱟᱜ ᱠᱚᱨᱮ ᱫᱚ ᱵᱟᱹᱞᱤᱧ ᱛᱟᱦᱮᱱᱟ ᱛᱚ ᱟᱫᱚ ᱯᱟᱲᱦᱟᱣ ᱵᱟᱲᱟ ᱠᱟᱛᱮᱫ ᱦᱟᱸᱜ ᱵᱟᱭᱨᱮ ᱥᱮᱫ ᱨᱮᱜᱮᱞᱤᱧ ᱛᱟᱦᱮᱱᱟ᱾ ᱚᱱᱠᱟ ᱢᱟᱡᱷᱮ ᱥᱟᱡᱷᱮ ᱚᱲᱟᱜ ᱠᱚ ᱪᱟᱞᱟᱣ ᱵᱟᱲᱟ ᱦᱩᱭᱩᱜᱼᱟ᱾ ᱟᱲᱮᱞᱟᱜ ᱠᱚ ᱦᱟᱸᱜ᱾ ᱟᱫᱚ ᱟᱲᱮ ᱞᱟᱜ ᱠᱚ, ᱥᱤᱭᱳᱜ ᱠᱚ ᱩᱱ ᱥᱚᱢᱚᱭ ᱜᱮ᱾ ᱠᱤᱪᱷᱩᱜᱟᱱ ᱚᱱᱮ ᱚᱲᱟᱜ ᱨᱮ ᱠᱟᱹᱢᱤ ᱵᱟᱲᱟ ᱜᱚᱲᱚ ᱠᱚ ᱦᱩᱭᱩᱜᱼᱟ᱾ ᱩᱱ ᱜᱮᱸ ᱦᱟᱸᱜ ᱪᱟᱞᱟᱣ ᱫᱚ᱾ ᱵᱟᱠᱷᱟᱱ ᱫᱚ ᱚᱲᱟᱜ ᱠᱚᱫᱚ ᱦᱚᱸ ᱵᱟᱝ ᱪᱟᱞᱟᱣ ᱦᱩᱭᱩᱜ ᱠᱟᱱ ᱜᱮᱭᱟ᱾
ᱦᱳᱭ ᱦᱳᱭ, ᱛᱟᱦᱚᱞᱮ ᱦᱟᱸᱜ ᱚᱱᱠᱟ ᱫᱚ ᱞᱟᱹᱭ ᱞᱮᱠᱷᱟᱱ ᱫᱚ ᱟᱵᱮᱱ ᱫᱚ ᱢᱤᱫᱴᱟᱝ ᱯᱟᱹᱴᱷᱩᱣᱟᱹ ᱠᱟᱱ ᱜᱮᱭᱟ ᱵᱤᱱ ᱵᱟᱝ ᱪᱮ?
ᱦᱳᱭ ᱦᱳᱭ, ᱟᱹᱞᱤᱧ ᱫᱚ ᱢᱤᱫᱴᱮᱡ ᱯᱟᱹᱴᱷᱩᱣᱟᱹ ᱠᱟᱱ ᱜᱮᱭᱟᱞᱤᱧ᱾ ᱚᱱᱟ ᱥᱟᱶ ᱥᱟᱶᱛᱮ ᱢᱟᱱᱮ ᱚᱞ ᱯᱟᱲᱦᱟᱣ ᱦᱚᱸ ᱪᱟᱞᱟᱜ ᱠᱟᱱ ᱜᱮᱭᱟ᱾ ᱥᱟᱶᱛᱮ ᱪᱮᱫ ᱠᱚ ᱞᱟᱹᱭᱟ? ᱠᱟᱹᱢᱤ ᱠᱟᱡᱽ ᱠᱚᱦᱚᱸ ᱚᱲᱟᱜ ᱨᱮᱱᱟᱜ ᱪᱟᱞᱟᱜ ᱠᱟᱱ ᱜᱮᱭᱟ᱾ ᱡᱷᱚᱛᱚ ᱜᱮ ᱟᱨ ᱚᱲᱟᱜ ᱦᱚᱲ ᱦᱚᱸᱠᱚ ᱞᱟᱹᱭᱟ ᱡᱩᱫᱤ ᱚᱲᱟᱜ ᱨᱮᱢ ᱛᱟᱦᱮᱱ ᱦᱚᱸ ᱡᱩᱫᱤ ᱚᱲᱟᱜ ᱨᱮᱱᱟᱜ ᱠᱟᱹᱴᱤᱡ ᱦᱚᱸ ᱠᱟᱹᱢᱤ ᱜᱚᱲᱚ ᱵᱟᱢ ᱜᱚᱲᱚ ᱟᱠᱚᱣᱟ᱾ ᱚᱲᱟᱜ ᱦᱚᱲ ᱜᱮ ᱪᱮᱫ ᱠᱚ ᱞᱟᱹᱭᱟ ᱦᱮᱸ ᱵᱟᱝ?
ᱦᱳᱭ ᱦᱳᱭ ᱦᱳᱭ, ᱟᱹᱰᱤ ᱱᱟᱯᱟᱭ ᱠᱟᱛᱷᱟ᱾ ᱟᱫᱚ ᱛᱟᱦᱚᱞᱮ ᱚᱱᱠᱟ ᱫᱚ ᱦᱟᱸᱜ ᱟᱯᱮᱥᱮᱫ ᱦᱚᱸ ᱛᱟᱦᱚᱞᱮ ᱚᱱᱠᱟ ᱫᱚ ᱵᱟᱭ ᱫᱟᱜ ᱡᱟᱹᱲᱤ ᱵᱟᱲᱟ ᱟᱠᱟᱫᱟ ᱥᱮ ᱪᱮᱫ ᱞᱮᱠᱟ?
ᱟᱞᱮ ᱥᱮᱫ ᱫᱚ ᱦᱟᱜ ᱱᱤᱛᱚᱜ ᱫᱚ ᱦᱟᱸᱜ ᱵᱟᱭ ᱫᱟᱜ ᱡᱟᱹᱲᱤᱭᱼᱟ᱾ ᱫᱟᱜ ᱡᱟᱹᱲᱤ ᱫᱚ᱾
ᱚᱸ᱾
ᱢᱟᱱᱮ ᱦᱚᱞᱟ ᱦᱚᱸᱜ ᱦᱚᱞᱟ ᱦᱟᱸᱜ ᱮ ᱫᱟᱜ ᱠᱮᱫ ᱜᱮᱭᱟ᱾ ᱤᱱᱠᱟᱹ ᱦᱟᱞᱠᱟ ᱦᱟᱞᱠᱟ ᱟᱨ ᱢᱟᱫᱷᱮᱨ ᱦᱤᱞᱳᱜ ᱫᱚ ᱦᱟᱸᱜ ᱦᱩᱞ ᱢᱟ ᱛᱟᱦᱮᱸ ᱠᱟᱱᱟ᱾ ᱛᱚ ᱩᱱ ᱦᱤᱞᱳᱜ ᱫᱚ ᱦᱟᱸᱜ ᱠᱟᱹᱴᱤᱡ ᱫᱟᱜ ᱵᱟᱲᱟ ᱠᱮᱫ ᱜᱮᱭᱟ᱾ ᱟᱞᱮ ᱥᱮᱫ ᱫᱚ᱾
ᱚᱸ᱾ ᱦᱳᱭ ᱟᱫᱚ ᱚᱱᱟ ᱫᱚ ᱟᱵᱚ ᱱᱤᱡᱮ ᱛᱮᱫᱚ ᱵᱟᱵᱚᱱ ᱚᱨ ᱟᱹᱜᱩ ᱫᱟᱲᱮᱭᱟᱜᱼᱟ, ᱥᱮᱨᱢᱟ ᱫᱟᱜ ᱫᱚ᱾ ᱪᱟᱸᱫᱚ ᱜᱮ ᱡᱟᱦᱟᱸᱛᱤᱥᱮ ᱫᱟᱜ ᱟᱵᱚᱱᱟ ᱩᱱᱜᱮ ᱟᱵᱚ ᱫᱚ ᱫᱟᱜ ᱨᱮᱱᱟᱜ ᱟᱛᱟᱝ ᱫᱟᱨᱟᱢ ᱞᱟᱜᱟᱣ ᱵᱚᱱᱟ᱾
ᱦᱳᱭ ᱟᱨ ᱱᱤᱛᱚᱜ ᱫᱚ ᱢᱟᱱᱮ ᱟᱵᱚ ᱫᱟᱜ ᱫᱚ ᱟᱹᱰᱤᱴᱟᱜ ᱜᱮ ᱞᱟᱹᱠᱛᱤ ᱛᱟᱵᱚᱱᱟ᱾ ᱪᱮᱫᱟᱜ ᱥᱮ ᱪᱟᱥᱵᱟᱥ ᱠᱚ ᱠᱟᱹᱴᱤᱡ ᱢᱟᱲᱟᱝ ᱥᱮᱱ ᱤᱫᱤ ᱨᱮᱱᱟᱜ ᱠᱩᱨᱩᱢᱩᱴᱩ ᱦᱩᱭᱩᱜ ᱛᱟᱵᱚᱱᱟ᱾ ᱥᱚᱢᱚᱭ ᱠᱚᱦᱚᱸ ᱯᱟᱨᱚᱢ ᱪᱟᱞᱟᱜ ᱠᱟᱱᱟ ᱦᱮᱸ ᱢᱟ᱾
ᱦᱳᱭ ᱦᱳᱭ, ᱱᱤᱛᱚᱜ ᱢᱟ ᱚᱱᱟ ᱠᱚᱭᱚᱜ ᱦᱚᱨ ᱨᱮᱜᱮ ᱢᱮᱱᱟᱜ ᱟᱠᱟᱫ ᱵᱚᱱ᱾ ᱟᱫᱚ ᱱᱤᱛᱚᱜ ᱫᱚ ᱪᱟᱸᱫᱚ ᱜᱮ ᱛᱤᱱᱟᱹᱜ ᱫᱷᱟᱹᱨᱤᱡ ᱟᱵᱚᱱ ᱠᱟᱱᱟᱭ ᱦᱟᱸᱜ ᱚᱱᱟ ᱢᱟ ᱟᱵᱚ ᱛᱮᱢᱟ ᱵᱟᱵᱚᱱ ᱞᱟᱹᱭ ᱫᱟᱲᱮᱭᱟᱜ ᱠᱟᱱᱟ ᱥᱮ?
ᱦᱳᱭ᱾ ᱚᱱᱟ ᱢᱟᱦᱟ ᱪᱟᱸᱫᱚᱭ ᱵᱟᱲᱟᱭᱟ ᱟᱨ ᱟᱵᱚ ᱛᱚ ᱦᱟᱸᱜ ᱢᱮᱱ ᱪᱷᱚᱴ ᱥᱮ ᱞᱟᱹᱭ ᱪᱷᱚᱲ ᱫᱚ ᱦᱟᱸᱜ ᱵᱟᱭ ᱡᱟᱹᱲᱤᱭᱟᱵᱚᱱᱟ ᱫᱟᱜ ᱦᱚᱸ᱾
ᱦᱳᱭ ᱦᱳᱭ ᱟᱪᱪᱷᱟ ᱜᱚᱝᱠᱮ ᱛᱟᱦᱚᱞᱮ ᱚᱱᱠᱟ ᱟᱭᱢᱟ ᱴᱚᱴᱷᱟ ᱠᱚᱨᱮ ᱧᱮᱞ ᱦᱩᱭ ᱟᱠᱟᱱᱟ ᱡᱟᱦᱟᱸᱭ ᱠᱚᱫᱚ ᱰᱟᱹᱝᱨᱤ ᱠᱟᱰᱟ ᱱᱟᱦᱮᱞ ᱛᱮᱠᱚ ᱥᱤᱭᱟ ᱟᱨ ᱡᱟᱦᱟᱸᱭ ᱠᱚᱫᱚ ᱴᱨᱟᱠᱴᱟᱨ ᱛᱮᱦᱚᱸ ᱠᱚ ᱥᱤ ᱜᱮᱭᱟ᱾ ᱛᱟᱦᱚᱞᱮ ᱟᱯᱮ ᱥᱮᱱ ᱫᱚ ᱚᱠᱟᱴᱟᱜ ᱱᱟᱦᱮᱞ ᱛᱮ ᱡᱟᱹᱥᱛᱤ ᱥᱤ ᱫᱚ ᱯᱮ ᱥᱤ ᱵᱟᱲᱟᱭ ᱜᱮᱭᱟ᱾
ᱟᱞᱮᱥᱮᱱ ᱫᱚ ᱢᱟᱱᱮ ᱪᱮᱫ ᱠᱚ ᱞᱟᱹᱭᱟ᱾ ᱢᱟᱱᱮ ᱵᱟᱱᱟᱨ ᱛᱮᱜᱮᱞᱮ ᱥᱤᱭᱟ ᱱᱚᱝᱠᱟ ᱟᱫᱚ ᱢᱟᱱᱮ ᱡᱩᱫᱤ ᱦᱟᱢ ᱡᱩᱫᱤ ᱢᱤᱫ ᱥᱮᱫ ᱨᱮᱜᱮ ᱰᱷᱮᱨ ᱧᱚᱜ ᱠᱷᱮᱛ ᱢᱮᱱᱟᱜ ᱛᱟᱞᱮᱭᱟ᱾ ᱯᱮᱭᱟ ᱯᱩᱱᱭᱟᱹ ᱜᱟᱱ ᱠᱷᱮᱛ ᱢᱮᱱᱟᱜ ᱛᱟᱞᱮᱭᱟ᱾ ᱛᱟᱦᱞᱮ ᱠᱷᱟᱱᱮ ᱴᱮᱠᱴᱟᱨ ᱛᱮᱞᱮ ᱥᱤᱭᱟᱼᱟ, ᱡᱩᱫᱤ ᱢᱤᱫᱴᱷᱮᱱ ᱜᱮ ᱠᱟᱹᱡ ᱠᱷᱮᱛ ᱢᱮᱱᱟᱜ ᱛᱟᱞᱮᱭᱟ᱾ ᱚᱱᱟ ᱞᱟᱹᱜᱤᱫ ᱴᱮᱠᱴᱟᱨᱮᱢ ᱤᱫᱤᱭᱟ ᱞᱟᱹᱭ ᱫᱟᱞᱮ ᱵᱟᱝ ᱚᱱᱟ ᱫᱚ ᱱᱟᱦᱮᱞ ᱛᱮᱜᱮ ᱵᱚᱱ ᱥᱤᱭᱟ᱾ ᱚᱱᱠᱟ ᱥᱚᱢᱚᱭ ᱱᱮᱛᱟᱱ ᱛᱮᱞᱮ ᱥᱤᱭᱟ᱾
ᱚ ᱦᱚᱸ ᱢᱟᱱᱮ ᱞᱟᱹᱭ ᱞᱮᱠᱷᱟᱱ ᱫᱚ ᱦᱟᱸᱜ ᱟᱯᱮ ᱨᱮᱱ ᱦᱚᱸ ᱟᱯᱮᱭᱟᱜ ᱦᱚᱸ ᱰᱟᱝᱨᱤ ᱱᱟᱦᱮᱞ ᱫᱚ ᱦᱮᱱᱟᱜ ᱛᱟᱯᱮ ᱜᱮᱭᱟ ᱵᱟᱝ?
ᱦᱳᱭ ᱦᱳᱭ, ᱰᱟᱹᱝᱨᱤ ᱱᱟᱦᱮᱞ ᱫᱚ ᱢᱮᱱᱟᱜ ᱛᱟᱞᱮ ᱜᱮᱭᱟ᱾ ᱟᱫᱚ ᱡᱩᱫᱤ ᱦᱟᱸᱜ ᱢᱟᱱᱮ ᱰᱷᱮᱨ ᱧᱚᱜ ᱮ ᱫᱟᱜ ᱵᱟᱲᱟ ᱜᱚᱫ ᱠᱮᱫᱟ᱾ ᱛᱟᱞᱦᱮ ᱠᱷᱟᱱ ᱦᱟᱸᱜ ᱞᱟᱹᱭ ᱫᱟᱞᱮ ᱦᱟᱸᱜ ᱢᱟᱱᱮ ᱠᱟᱹᱢᱤᱱ ᱠᱚ ᱧᱟᱢ ᱠᱟᱛᱮ ᱫᱩᱨ ᱢᱟ ᱨᱚᱦᱚᱭ ᱵᱟᱲᱟ ᱜᱚᱫᱠᱟᱜ ᱦᱩᱭᱩᱜᱼᱟ ᱛᱟᱞᱦᱮ ᱠᱷᱟᱱ ᱴᱮᱠᱴᱟᱨ ᱠᱚ ᱞᱟᱜᱟᱜᱼᱟ ᱫᱟᱠᱟᱣ ᱵᱟᱲᱟ ᱠᱟᱛᱮ ᱞᱚᱥᱚᱫ ᱵᱟᱲᱟ ᱦᱩᱭᱱᱟ ᱛᱟᱯᱚᱨᱮ ᱠᱟᱹᱢᱤᱻ ᱢᱩᱱᱤᱥ ᱧᱟᱢ ᱠᱟᱛᱮ ᱨᱚᱦᱚᱭ ᱵᱟᱲᱟ ᱜᱚᱫ ᱱᱚᱝᱠᱟ ᱦᱟᱸᱜ ᱟᱯᱮ ᱥᱮᱱ ᱫᱚ ᱪᱮᱫ ᱞᱮᱠᱟ ᱜᱚᱝᱠᱮ ᱛᱟᱦᱚᱞᱮ
ᱦᱳᱭ ᱟᱞᱮ ᱥᱮᱱ ᱦᱚᱸ ᱚᱱᱠᱟ ᱫᱚ ᱦᱟᱸᱜ ᱛᱚᱵᱮ ᱡᱟᱹᱥᱛᱤ ᱠᱟᱭᱛᱮ ᱧᱮᱞ ᱞᱮᱠᱷᱟᱱ ᱫᱚ ᱚᱱᱠᱟ ᱫᱚ ᱰᱟᱹᱝᱨᱤ ᱜᱟᱰᱟ ᱱᱟᱦᱮᱞ ᱜᱮ ᱡᱟᱹᱥᱛᱤ ᱧᱮᱞ ᱧᱟᱢᱚᱜᱼᱟ ᱟᱞᱮ ᱴᱚᱴᱷᱟ ᱠᱚᱨᱮ ᱫᱚ ᱥᱮ ᱟᱞᱮ ᱟᱹᱛᱩ ᱩᱛᱟᱹᱨ ᱨᱮᱦᱚᱸ ᱛᱚᱵᱮ ᱚᱱᱠᱟ ᱢᱤᱫᱵᱟᱨ ᱧᱮᱞᱚᱜ ᱜᱮᱭᱟ ᱴᱮᱠᱴᱟᱨ ᱛᱮᱠᱚ ᱥᱤᱭᱟ ᱛᱚᱵᱮ ᱡᱟᱦᱟᱸ ᱠᱚ ᱥᱤ ᱦᱚᱪᱚᱭᱟ ᱩᱱᱠᱩ ᱫᱚ ᱢᱟᱱᱮ ᱨᱚᱦᱚᱭ ᱠᱚ ᱠᱟᱹᱴᱤᱡ ᱞᱚᱜᱚᱱᱚᱜ ᱨᱮᱱᱟᱜ ᱠᱚ ᱨᱤᱠᱟᱹᱭᱟ ᱛᱚ
ᱦᱳᱭ ᱦᱳᱭ
ᱟᱨ ᱵᱟᱝᱠᱷᱟᱱ ᱫᱚ ᱟᱞᱮ ᱠᱚᱨᱮ ᱫᱚ ᱚᱱᱠᱟ ᱫᱚ ᱰᱟᱹᱝᱨᱤ ᱠᱟᱰᱟ ᱱᱟᱦᱮᱞ ᱜᱮ ᱡᱟᱹᱥᱛᱤ ᱫᱚ ᱧᱮᱞ ᱧᱟᱢᱚᱜᱼᱟ
ᱦᱩᱸ ᱟᱨ ᱱᱤᱛᱚᱜ ᱢᱟ ᱦᱟᱸᱜ ᱟᱞᱮ ᱥᱮᱫ ᱢᱟ ᱦᱟᱸᱜ ᱢᱟᱱᱮ ᱤᱨ ᱞᱟᱹᱜᱤᱫ ᱦᱚᱸ ᱜᱟᱹᱲᱤ ᱠᱚ ᱦᱟᱸᱜ ᱦᱮᱡ ᱠᱟᱱᱟ ᱚᱱᱠᱟ ᱦᱟᱸᱜ ᱠᱟᱹᱢᱤᱱ ᱢᱩᱱᱤᱥ ᱠᱚᱫᱚ ᱦᱟᱸᱜ ᱚᱱᱠᱟ ᱦᱟᱸᱜ ᱵᱟᱭ ᱞᱟᱜᱟᱜ ᱠᱟᱱᱟ ᱱᱮᱛᱟᱨ ᱫᱚ ᱤᱨ ᱠᱚ ᱫᱟᱞ ᱠᱚ ᱡᱚᱛᱚ ᱜᱮ ᱨᱚᱦᱚᱭ ᱴᱩᱠᱩ ᱨᱚᱦᱚᱭ ᱠᱟᱜ ᱢᱮ ᱟᱨ ᱦᱮᱲᱦᱮᱫ ᱚᱪᱚᱚᱠᱢ ᱤᱱᱟᱹᱜᱮ ᱯᱚᱨᱮᱛᱮ ᱨᱚᱦᱚᱭ ᱠᱟᱛᱮᱫ ᱫᱚ ᱫᱟᱞ ᱤᱨ ᱫᱟᱞ ᱫᱚ ᱦᱟᱸᱜ ᱢᱮᱥᱤᱱ ᱛᱮᱜᱮᱞᱮ ᱫᱟᱞ ᱵᱟᱲᱟ ᱦᱚᱪᱚᱭᱟ ᱟᱞᱮ ᱥᱮᱫ ᱫᱚ
ᱦᱳᱭ ᱦᱳᱭ
ᱟᱨ ᱦᱟᱸᱜ ᱟᱞᱮᱨᱮᱱ ᱫᱚ ᱩᱱᱟᱹᱜ ᱜᱟᱹᱭ ᱠᱚ ᱜᱟᱹᱭ ᱜᱟᱰᱟ ᱠᱚ ᱢᱮᱱᱟᱜ ᱠᱚᱣᱟ ᱛᱚ ᱟᱫᱚ ᱦᱟᱸᱜ ᱠᱤᱪᱷᱩ ᱜᱟᱱ ᱫᱚ ᱦᱟᱸᱜ ᱢᱟᱱᱮ ᱦᱚᱲ ᱛᱮᱞᱮ ᱫᱟᱞ ᱦᱚᱪᱚᱭᱟ ᱡᱟᱛᱮ ᱵᱩᱥᱩᱵ ᱠᱚ ᱧᱟᱢᱚᱜ ᱢᱟ ᱵᱟᱠᱷᱟᱱ ᱫᱚ ᱰᱟᱝᱨᱤ ᱫᱚ ᱪᱮᱫ ᱠᱚ ᱡᱚᱢ ᱵᱟᱲᱟᱭᱟ ᱦᱮᱸ ᱵᱟᱝ
ᱦᱳᱭ ᱦᱳᱭ ᱚᱱᱟ ᱦᱚᱸ ᱠᱟᱛᱷᱟ ᱠᱟᱱ ᱜᱮᱭᱟ ᱟᱨ ᱛᱟᱦᱚᱞᱮ ᱦᱮᱸ ᱞᱟᱹᱭᱵᱤᱱ
ᱮᱸᱜ ᱟᱦᱟ ᱢᱟᱱᱮ ᱢᱮᱥᱤᱱ ᱛᱮᱵᱮᱱ ᱫᱟᱞ ᱚᱪᱚ ᱞᱮᱠᱷᱟᱱ ᱫᱚ ᱦᱟᱸᱜ ᱚᱱᱟ ᱵᱩᱥᱩᱵ ᱠᱚᱫᱚ ᱦᱟᱸᱜ ᱵᱟᱭ ᱧᱟᱢᱚᱜᱼᱟᱥᱮ
ᱦᱳᱭ ᱦᱳᱭ ᱚᱱᱟ ᱫᱚ ᱯᱩᱨᱟᱹ ᱜᱮᱡᱮᱨ ᱪᱟᱵᱟᱜ ᱟᱛᱚ ᱟᱫᱚ ᱜᱚᱝᱠᱮ ᱛᱟᱦᱚᱞᱮ ᱚᱱᱠᱟ ᱞᱟᱹᱭ ᱞᱮᱠᱷᱟᱱ ᱫᱚ ᱟᱵᱮᱱ ᱫᱚ ᱦᱟᱸᱜ ᱢᱟᱱᱮ ᱩᱸᱜ ᱮᱸ ᱰᱟᱝᱨᱤ ᱱᱟᱦᱮᱞ ᱛᱟᱵᱤᱱ ᱢᱮᱱᱟᱜ ᱞᱟᱹᱭ ᱠᱮᱫᱼᱟᱵᱤᱱ ᱛᱟᱦᱚᱞᱮ ᱟᱵᱮᱱ ᱫᱚ ᱚᱱᱠᱟ ᱥᱤ ᱫᱚᱵᱮᱱ ᱥᱤ ᱵᱟᱲᱟ ᱠᱟᱜ-ᱟ ᱥᱮ ᱵᱟᱝ ᱰᱟᱝᱨᱤ ᱱᱟᱦᱮᱞ?
ᱦᱚ, ᱸ ᱦᱚᱸ ᱥᱤ ᱵᱟᱲᱟ ᱦᱩᱭᱩᱜ ᱜᱮᱭᱟ ᱢᱟᱡᱷᱮ ᱥᱟᱡᱷᱮ ᱟᱫᱚ ᱩᱱᱟᱹᱜ ᱫᱚ ᱦᱟᱸᱜ ᱚᱲᱟᱜ ᱠᱚᱦᱚᱸ ᱵᱟᱝ ᱪᱟᱞᱟ ᱵᱟᱲᱟ ᱦᱩᱭᱩᱜᱼᱟ ᱛᱚ ᱪᱷᱩᱴᱤ ᱠᱚ ᱧᱟᱢ ᱵᱟᱲᱟ ᱞᱮᱠᱷᱟᱱ ᱚᱲᱟᱜ ᱪᱟᱞᱟᱜ ᱦᱩᱭᱩᱜᱼᱟ ᱩᱱ ᱥᱚᱢᱚᱭ ᱜᱮ ᱢᱟᱡᱷᱮ ᱥᱟᱡᱷᱮ ᱥᱤ ᱵᱟᱲᱟ ᱦᱩᱭᱩᱜ ᱠᱟᱱᱟ ᱥᱤ ᱵᱟᱲᱟ ᱠᱚᱫᱚ ᱦᱟᱸᱜ ᱵᱩᱡᱽ ᱵᱟᱲᱟ ᱦᱩᱭ ᱠᱟᱱᱟ
ᱵᱟᱠᱷᱟᱱ ᱦᱟᱸᱜ ᱟᱹᱰᱤ ᱦᱚᱲ ᱜᱮ ᱟᱹᱰᱤ ᱦᱚᱲᱜᱮ ᱵᱟᱝᱠᱚ ᱵᱟᱲᱟᱭᱟ ᱥᱮ ᱚᱠᱟ ᱥᱮᱫ ᱛᱮ ᱟᱛᱨᱮᱭᱟᱠᱚ ᱦᱮᱸ ᱵᱟᱝ
ᱦᱳᱭ ᱦᱳᱭ ᱟᱫᱚ ᱚᱱᱟ ᱫᱚ ᱵᱟᱲᱟᱭᱟᱜ ᱞᱟᱹᱠᱛᱤᱜ ᱠᱟᱱ ᱜᱮᱭᱟ ᱟᱫᱚ ᱚᱱᱟ ᱢᱟ ᱟᱹᱵᱤᱱ ᱵᱤᱱ ᱞᱟᱹᱭ ᱠᱮᱜᱼᱟ ᱵᱟᱲᱟᱭ ᱜᱮᱭᱟ ᱵᱮᱱ ᱛᱟᱦᱚᱞᱮ ᱱᱟᱯᱟᱭ ᱜᱮᱭᱟ
ᱦᱳᱭ ᱟᱵᱮᱱ ᱫᱚᱵᱮᱱ ᱵᱟᱲᱟᱭᱟ ᱥᱮ ᱵᱟᱝ ᱛᱟᱦᱚᱞᱮ ᱜᱚᱢᱠᱮ?
ᱦᱮᱸ ᱟᱹᱞᱤᱧ ᱦᱚᱸ ᱚᱱᱠᱟ ᱫᱚ ᱦᱟᱸᱜ ᱟᱛᱳ ᱴᱚᱞᱟ ᱨᱮᱜᱮᱞᱤᱧ ᱦᱟᱨᱟ ᱵᱩᱨᱩ ᱟᱠᱟᱱᱟ ᱛᱚ ᱟᱨ ᱚᱱᱠᱟ ᱫᱚ ᱠᱟᱹᱴᱤᱡ ᱠᱷᱚᱱᱜᱮ ᱚᱱᱠᱟ ᱫᱚ ᱜᱚᱲᱚ ᱜᱚᱯᱚᱲᱚ ᱠᱚᱨᱮᱞᱤᱧ ᱛᱟᱦᱮᱸ ᱠᱟᱱᱟ ᱪᱟᱞᱟᱣ ᱵᱟᱲᱟ ᱟᱠᱟᱱᱟᱞᱤᱧ ᱠᱟᱹᱴᱤᱡ ᱠᱷᱚᱱᱜᱮ ᱟᱹᱰᱤ ᱠᱟᱹᱴᱤᱡ ᱵᱮᱲᱟ ᱠᱷᱚᱱ ᱜᱮ ᱛᱚᱵᱮ ᱚᱱᱠᱟ ᱫᱚ ᱦᱟᱸᱜ ᱟᱹᱞᱤᱧ ᱦᱚᱞᱤᱧ ᱥᱮᱸᱬᱟ ᱜᱚᱫ ᱠᱟᱜ ᱜᱮᱭᱟ ᱥᱤ ᱠᱚ ᱢᱟᱱᱮᱼᱼ ᱦᱩᱲᱩ ᱨᱚᱦᱚᱭ ᱨᱮᱱᱟᱜ ᱥᱟᱱᱟᱢ ᱠᱟᱹᱢᱤ ᱞᱮᱠᱟ ᱱᱤᱛᱚᱜ ᱫᱚᱞᱤᱧᱼᱼ ᱵᱟᱲᱟᱭ ᱟᱠᱟᱫᱟ᱾
ᱦᱩᱸ
ᱡᱮ ᱚᱱᱠᱟ ᱫᱚ ᱵᱟᱹᱱᱩᱜᱼᱟ ᱡᱮ ᱱᱚᱣᱟ ᱫᱚ ᱵᱟᱹᱞᱤᱧ ᱵᱟᱲᱟᱭᱟ ᱢᱟᱱᱮ ᱥᱤᱭᱳᱜ ᱴᱷᱮᱱ ᱠᱷᱚᱱᱼᱼ ᱟᱲᱮᱞᱟᱜ ᱤᱨ ᱨᱚᱦᱚᱭ, ᱢᱟᱱᱮ ᱥᱟᱱᱟᱢ ᱠᱟᱹᱢᱤ ᱜᱮ ᱵᱟᱲᱟᱭ ᱫᱚ ᱢᱮᱱᱟᱜ ᱟᱠᱟᱫ ᱜᱮᱭᱟ ᱨᱚᱦᱚᱭ ᱦᱩᱲᱩ ᱨᱚᱦᱚᱭ ᱤᱫᱤ ᱠᱟᱛᱮᱜ ᱫᱚ
ᱱᱟᱯᱟᱭ ᱠᱟᱛᱷᱟ ᱜᱚᱢᱠᱮ ᱢᱟᱱᱮᱼᱼ ᱛᱟᱦᱚᱞᱮ ᱟᱵᱮᱱ ᱫᱚ ᱱᱤᱛᱳ ᱫᱚ ᱦᱟᱸᱟᱜ ᱚᱲᱟᱜ ᱨᱮᱜᱮ ᱢᱮᱱᱟᱜ ᱵᱮᱮᱱᱟ ᱥᱮ ᱚᱱᱠᱟ ᱵᱟᱡᱟᱨ ᱥᱟᱨ ᱠᱚᱨᱮ ᱚᱞ ᱯᱟᱲᱦᱟᱣ ᱠᱚᱫᱚᱼᱼ ᱯᱩᱨᱟᱹᱣ ᱵᱟᱲᱟ ᱠᱮᱫᱟ ᱵᱮᱱ ᱥᱮ ᱯᱟᱲᱦᱟᱜ ᱠᱟᱱ ᱜᱮᱵᱮᱱᱼᱼ
ᱵᱟᱝᱜᱮ ᱚᱞ ᱯᱟᱲᱦᱟᱣ ᱫᱚ ᱱᱟᱦᱟᱜ ᱵᱟᱹᱞᱤᱧ ᱯᱩᱨᱟᱹᱣ ᱟᱠᱟᱫᱟ ᱛᱚ ᱱᱤᱛᱳᱼᱼ ᱱᱤᱛ ᱟᱹᱞᱤᱧ ᱯᱟᱹᱴᱷᱩᱣᱟᱹ ᱠᱟᱱ ᱜᱮᱭᱟᱞᱤᱧ ᱱᱤᱛᱚᱜ ᱫᱚ ᱟᱹᱞᱤᱧ ᱫᱚ ᱢᱟᱨᱟᱝ ᱵᱤᱫᱽᱫᱟᱹᱜᱟᱲ ᱨᱮᱞᱤᱧ ᱚᱞᱚᱜ ᱠᱟᱱᱟ᱾
ᱟᱪᱪᱷᱟ ᱟᱪᱪᱷᱟ
ᱱᱤᱛᱚᱜ ᱞᱟᱹᱭ ᱞᱮᱠᱷᱟᱱ ᱫᱚ ᱯᱮ ᱥᱮᱨᱢᱟ ᱟᱦᱟ ᱦᱩᱭᱩᱜ ᱠᱟᱱᱟᱞᱤᱧ ᱱᱚᱰᱮ ᱢᱟᱨᱟᱝ ᱵᱫᱟᱹᱜᱟᱲ ᱦᱮᱡ ᱠᱟᱛᱮᱮᱫ᱾
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱟᱹᱞᱤᱧ ᱫᱚ ᱱᱚᱜᱼᱚᱭ ᱦᱟᱸᱜ ᱵᱟᱨ ᱥᱮᱨᱢᱟ ᱞᱤᱧ ᱦᱩᱭᱩᱜ ᱞᱟᱹᱜᱤᱫᱚᱜ ᱠᱟᱱᱟ᱾
ᱚᱻ
ᱟᱨ ᱟᱞᱮᱭᱟᱜ ᱦᱚᱸ ᱮᱠᱡᱟᱢ᱾ ᱮᱠᱡᱟᱢ ᱠᱚᱦᱚᱸ ᱥᱮᱴᱮᱨ ᱦᱤᱡᱩᱜ ᱠᱟᱱᱟ ᱦᱟᱸᱜ ᱟᱫᱚ ᱚᱱᱠᱟ ᱠᱟᱴᱤᱡ ᱯᱟᱲᱦᱟᱣ ᱵᱟᱲᱟ ᱦᱩᱭᱩᱜ ᱠᱟᱱᱟ ᱚᱱᱟ ᱠᱷᱟᱹᱛᱤᱨ ᱛᱮ᱾ ᱟᱨ ᱵᱟᱝ ᱯᱟᱲᱦᱟᱣ ᱞᱮᱱ ᱨᱮᱦᱚᱸ ᱛᱚ ᱵᱤᱱᱤᱰ ᱨᱮ ᱱᱟᱯᱟᱭ ᱧᱚᱜ ᱚᱨᱡᱚ ᱵᱟᱭ ᱧᱟᱢᱚᱜᱼᱟ᱾
ᱦᱳᱭ ᱦᱳᱭ᱾ ᱚᱱᱟ ᱦᱚᱸ ᱠᱟᱛᱷᱟ ᱠᱟᱱ ᱜᱮᱭᱟ, ᱚᱱᱠᱟ ᱫᱚ ᱞᱟᱹᱭ ᱞᱮᱼᱼ ᱮᱠᱷᱟᱱ ᱫᱚ ᱟᱞᱮᱭᱟᱜ ᱦᱚᱸ ᱦᱟᱸᱜ ᱚᱱᱠᱟ ᱫᱚ ᱵᱤᱱᱤᱰ ᱫᱚ ᱥᱮᱴᱮᱨ ᱦᱤᱡᱩᱜ ᱠᱟᱱ ᱛᱟᱞᱮ ᱜᱮᱭᱟ᱾ ᱟᱹᱞᱤᱧ ᱦᱚᱸ ᱚᱠᱛᱚ ᱚᱠᱛᱚ ᱫᱚ ᱚᱱᱠᱟ ᱫᱚ ᱯᱚᱛᱚᱵ ᱠᱚ ᱩᱭᱩᱝ ᱵᱟᱲᱟᱭ ᱦᱩᱭᱩᱜ ᱠᱟᱱ ᱜᱮᱭᱟ᱾
ᱦᱩᱸ ᱯᱚᱛᱚᱵ ᱠᱚ ᱵᱟᱝ ᱩᱭᱩᱝ ᱵᱟᱲᱟ ᱞᱮᱠᱷᱟᱱ ᱛᱚ ᱪᱮᱫ ᱜᱮ ᱵᱟᱭ ᱜᱟᱱᱚᱜᱼᱟ, ᱦᱮᱸ ᱵᱟᱝ?
ᱦᱳᱭ ᱦᱳᱭ᱾
ᱛᱟᱦᱞᱮ ᱛᱮᱦᱮᱧ ᱟᱵᱚᱦᱟᱣᱟ ᱠᱚ ᱪᱮᱫ ᱞᱮᱠᱟ ᱟᱯᱮ ᱥᱮᱱ?
ᱦᱳᱭ ᱟᱞᱮ ᱥᱮᱱ ᱫᱚ ᱦᱟᱸᱜ ᱚᱱᱠᱟ ᱫᱚ ᱥᱤᱛᱩᱝ ᱦᱚᱸ ᱵᱟᱭ ᱥᱤᱛᱩᱝᱮᱼᱟ ᱟᱨᱼᱼ ᱨᱤᱢᱤᱞ ᱦᱚᱸ ᱩᱱᱟᱹᱜ ᱡᱟᱹᱥᱛᱤ ᱫᱚ ᱵᱟᱭ ᱧᱮᱞᱚᱜ ᱠᱟᱱᱟ ᱛᱚᱵᱮ ᱚᱱᱠᱟ ᱰᱩᱱᱰᱩᱜ ᱰᱩᱩᱱᱰᱩ ᱧᱮᱞᱚᱜ ᱠᱟᱱᱟ᱾
ᱟᱞᱮ ᱥᱮᱫ ᱦᱚᱸ ᱛᱮᱦᱮᱧ ᱫᱚ ᱚᱱᱠᱟ ᱜᱮ᱾
ᱚ ᱟᱨ ᱦᱚᱞᱟ ᱫᱚ ᱦᱟᱸᱜ ᱫᱟᱜ ᱧᱩᱨ ᱜᱚᱫ ᱞᱮᱱᱟ ᱱᱚᱛᱮ ᱫᱚ ᱟᱫᱚ ᱟᱯᱮ ᱚᱱᱛᱮ ᱜᱮ ᱪᱮᱫ ᱞᱮᱠᱟ ᱧᱩᱨ ᱵᱟᱲᱟ ᱞᱮᱱᱟ ᱥᱮ ᱵᱟᱝ?
ᱦᱳᱭ ᱟᱞᱮ ᱥᱮᱫ ᱦᱚᱸ ᱧᱩᱨ ᱫᱚ ᱧᱩᱨᱩ ᱵᱟᱲᱟᱭᱮᱱ ᱜᱮᱭᱟ ᱦᱟᱞᱠᱟ ᱦᱟᱞᱠᱟ ᱡᱷᱤᱯᱤᱨ ᱡᱷᱤᱯᱤᱨᱮ ᱡᱟᱹᱲᱤ ᱠᱮᱫᱟᱭ ᱟᱫᱚ ᱦᱟᱸᱜᱼᱼ ᱚᱱᱟ ᱛᱮᱫᱚ ᱚᱱᱠᱟ ᱫᱟᱜ ᱞᱮᱠᱷᱟᱱ ᱛᱮᱫᱚ ᱪᱟᱥᱵᱟᱥ ᱦᱚᱸ ᱵᱟᱝ ᱦᱩᱭᱩᱜᱼᱟ᱾ ᱦᱟᱥᱟ ᱠᱚᱜᱮ ᱡᱩᱫᱤ ᱵᱟᱭ ᱞᱚᱦᱚᱫ ᱫᱟᱲᱮᱭᱟᱜᱼᱟ ᱠᱟᱹᱴᱤᱼᱼ
ᱦᱳᱭᱛᱚ ᱟᱨ ᱩᱸ ᱚᱱᱟ ᱠᱷᱮᱛ ᱨᱮ ᱫᱟᱜ ᱵᱟᱝᱼᱼ ᱛᱤᱸᱜᱩ ᱞᱮᱱ ᱠᱷᱟᱡ ᱛᱚ ᱵᱟᱭ ᱜᱟᱱᱚᱜᱼᱟ ᱥᱮ᱾
ᱦᱳᱭ ᱦᱳᱭ᱾
ᱦᱩᱲᱩ ᱨᱚᱦᱚᱭ ᱢᱟᱱᱮ ᱯᱩᱨᱟᱹ ᱫᱟᱜ ᱛᱟᱦᱮᱱ ᱢᱟ ᱵᱟᱝᱠᱷᱟᱱ ᱛᱚ ᱵᱟᱭ ᱜᱟᱱᱚᱜᱼᱟ ᱥᱮ᱾
ᱮᱠᱫᱚᱢ᱾ ᱫᱟᱜ ᱛᱮᱦᱮᱱ ᱞᱟᱹᱠᱛᱤᱭᱟ ᱛᱚᱵᱮ ᱪᱷᱟᱲ ᱵᱟᱭ
ᱟᱫᱚ ᱪᱟᱸᱫᱚ ᱵᱚᱸᱜᱟ ᱪᱮᱛᱟᱱ ᱨᱮᱜᱮ ᱱᱤᱛᱚᱜ ᱫᱚ ᱦᱟᱸᱜ ᱟᱲᱟᱜ ᱦᱩᱭ ᱠᱟᱱᱟ ᱪᱟᱸᱫᱚ ᱵᱚᱸᱜᱟ ᱜᱮ ᱚᱠᱟ ᱞᱮᱠᱟᱭ ᱨᱚᱦᱚᱭ ᱦᱚᱪᱚᱭᱮᱫ ᱵᱚᱱᱟ ᱥᱮ ᱵᱟᱝ ᱜᱮᱼᱼ
ᱦᱳᱭ ᱦᱳᱭ, ᱩᱱᱤ ᱜᱮᱛᱭ ᱵᱟᱲᱟᱭᱟ᱾ ᱵᱟᱠᱷᱟᱱ ᱧᱮᱞᱟᱢ ᱡᱮ ᱟᱥᱟᱲ ᱵᱚ ᱟᱥᱟᱲ ᱯᱟᱨᱚᱢ ᱥᱚᱨᱟᱭ ᱵᱚᱱ ᱵᱷᱟᱫᱚᱨᱼᱼ ᱵᱷᱟᱫᱚᱨ ᱫᱷᱟᱨᱤᱪ ᱠᱤᱪᱷᱩ ᱠᱤᱪᱷᱩ ᱠᱚ ᱦᱚᱲ ᱠᱚ ᱨᱚᱦᱚᱭᱟ᱾
ᱦᱳᱭ ᱟᱫᱚ ᱚᱱᱮ ᱵᱟᱭ ᱫᱟᱜ ᱞᱮᱠᱷᱟᱱ ᱫᱚ ᱪᱤᱠᱟᱹ ᱛᱮᱱᱟᱜ ᱢᱟ ᱵᱟᱹᱱᱩᱜᱼᱟ ᱥᱮ ᱾
ᱦᱩᱸ ᱟᱨ ᱠᱮᱱᱮᱞ ᱦᱚᱸ ᱟᱞᱮ ᱥᱮᱫ ᱫᱚ ᱵᱟᱹᱱᱩᱜᱼᱟ ᱡᱮ ᱠᱮᱱᱮᱞ ᱫᱟᱜ ᱛᱮᱢ ᱪᱟᱥᱟ ᱾ ᱟᱯᱮ ᱥᱮᱜ ᱠᱮᱱᱮᱞ ᱠᱚ ᱢᱮᱱᱟᱜᱼᱟ ᱥᱮ ᱵᱟᱝ?
ᱵᱟᱝ ᱜᱚᱝᱠᱮ ᱟᱞᱮ ᱥᱮᱱ ᱦᱚᱸ ᱚᱱᱠᱟ ᱫᱚ ᱠᱮᱱᱮᱞ ᱠᱚᱫᱚ ᱵᱟᱹᱱᱩᱜᱼᱟ ᱾ ᱟᱞᱮ ᱥᱮᱱ ᱫᱚ ᱚᱱᱟ ᱜᱟᱰᱟ ᱢᱮᱱᱟᱜ ᱛᱟᱞᱮᱭᱟ ᱟᱨ ᱚᱱᱠᱟ ᱯᱩᱠᱷᱨᱤ ᱠᱚ ᱦᱮᱱᱟᱜᱼᱟ᱾
ᱚᱻ
ᱵᱟᱠᱷᱟᱱ ᱚᱱᱠᱟ ᱡᱟᱹᱥᱛᱤ ᱫᱚ ᱵᱟᱹᱱᱩᱜ ᱛᱟᱞᱮᱭᱟ ᱾
ᱟᱪᱪᱷᱟ ᱟᱪᱪᱷᱟ ᱾
ᱦᱩᱸ᱾